ᱦᱮᱞᱳ
ᱦᱮᱸ ᱦᱮᱞᱳ᱾
ᱨᱚᱲ ᱟᱸᱡᱚᱢᱚᱜ ᱠᱟᱱᱟ᱾
ᱦᱮᱸ ᱟᱸᱡᱚᱢᱚᱜ ᱠᱟᱱᱟ᱾ ᱱᱚᱛᱮ ᱠᱚ ᱨᱚᱲ ᱴᱷᱤᱠ ᱜᱮ ᱟᱸᱡᱚᱢᱚᱜ ᱠᱟᱱᱟ ᱛᱚ᱾
ᱦᱮᱸ ᱨᱚᱲ ᱴᱷᱤᱠ ᱜᱮ ᱟᱸᱡᱚᱢᱚᱜ ᱠᱟᱱᱟ᱾
ᱦᱮᱸᱻᱦᱮᱸ ᱟᱫᱚ ᱪᱮᱫ ᱞᱮᱠᱟ ᱵᱮᱥ ᱵᱟᱲᱟ ᱜᱮ?
ᱦᱮᱸ ᱵᱮᱥ ᱵᱟᱲᱟ ᱜᱮᱭᱟᱻᱞᱮ
ᱚᱻ
ᱟᱯᱮ ᱫᱚ?
ᱛᱚᱵᱮ ᱦᱮᱸ ᱟᱞᱮ ᱦᱚᱸ ᱵᱮᱥ ᱜᱮ, ᱚᱲᱟᱜ ᱠᱚᱨᱮ ᱪᱮᱫ ᱞᱮᱠᱟ ᱢᱮᱱᱟᱜ ᱠᱚᱣᱟ?
ᱦᱮᱸ ᱚᱲᱟᱜ ᱨᱮᱦᱚᱸ ᱡᱚᱛᱚ ᱜᱮ ᱵᱷᱟᱜᱤ ᱜᱮᱭᱟᱞᱮ᱾
ᱦᱩᱸ ᱟᱫᱚ ᱛᱚᱵᱮ ᱫᱟᱜ ᱡᱟᱹᱲᱤ ᱠᱚ ᱪᱮᱫ ᱞᱮᱠᱟ ᱚᱱᱛᱮ ᱟᱯᱮᱥᱮᱫ ᱫᱚ᱾
ᱱᱚᱛᱮ ᱫᱚ ᱫᱟᱜ ᱡᱟᱹᱲᱤ ᱠᱚᱫᱚ ᱵᱟᱝ ᱦᱩᱭ ᱵᱟᱲᱟᱜ ᱠᱟᱱᱟ ᱟᱯᱮ ᱚᱱᱟ᱾ ᱞᱟᱦᱟᱛᱮ ᱦᱩᱭ ᱵᱟᱲᱟ ᱞᱮᱱᱟ, ᱱᱮᱛᱟᱨ ᱫᱚ ᱱᱟᱦᱟᱜ ᱟᱹᱣᱨᱤ ᱦᱩᱭᱩᱜᱼᱟ᱾
ᱚ, ᱟᱫᱚ ᱛᱚᱵᱮ᱾ ᱟᱸᱦ ᱪᱮᱫᱠᱻᱟᱢ ᱦ ᱮᱸ ᱧᱮᱞᱻᱮᱫ ᱠᱚᱣᱟ ᱟᱵᱚ ᱦᱚᱲ ᱥᱚᱢᱟᱡᱽ ᱯᱟᱲᱦᱟᱜ ᱚᱞᱚᱜ ᱯᱟᱲᱦᱟᱜ ᱫᱤᱠ ᱫᱤᱭᱮ ᱞᱟᱦᱟᱜ ᱠᱟᱱᱟ ᱠᱚ ᱥᱮ ᱵᱟᱝ ᱠᱟᱹᱴᱤᱡ ᱞᱟᱹᱭ ᱢᱮ ᱚᱱᱟ ᱵᱟᱨᱮ ᱨᱮ
ᱚᱱᱟ ᱵᱟᱨᱮ ᱛᱮ ᱫᱚ ᱚᱱᱠᱟ ᱢᱟᱛᱚ ᱵᱟᱝ ᱧᱮᱞᱚᱜ ᱠᱟᱱᱟ ᱟᱵᱚ ᱚᱱᱠᱟ ᱚᱞᱚᱜ ᱯᱟᱲᱦᱟᱣ ᱠᱚᱛᱮ ᱚᱱᱠᱟ ᱞᱟᱦᱟ ᱠᱟᱱᱟ ᱠᱚ ᱡᱮ ᱱᱮᱛᱟᱨ ᱢᱟ ᱯᱨᱳᱜᱨᱟᱢ ᱠᱚ ᱚᱱᱠᱟ ᱜᱮ ᱵᱮᱥᱤ ᱧᱮᱞᱚᱜ ᱠᱟᱱᱟ ᱯᱨᱳᱜᱨᱟᱢ ᱨᱮᱜᱮ ᱫᱚᱢᱮ ᱦᱚᱲ ᱠᱚᱢᱟ ᱠᱚ ᱪᱟᱞᱟᱜ ᱠᱟᱱᱟ ᱟᱵᱚ ᱥᱟᱱᱛᱟᱲ ᱠᱚ, ᱠᱚᱲᱟ ᱜᱤᱫᱽᱨᱟᱹ ᱠᱩᱲᱤ ᱜᱤᱫᱽᱨᱟᱹ ᱯᱨᱤ ᱵᱮᱥᱤ ᱯᱨᱳᱜᱨᱟᱢ ᱠᱚᱨᱮ ᱜᱮ ᱠᱚ ᱧᱮᱞᱚᱜ ᱠᱟᱱᱟ, ᱚᱞᱚᱜ ᱯᱟᱲᱦᱟᱜ ᱠᱚᱨᱮ ᱫᱚ ᱩᱱᱟᱹᱜ ᱵᱟᱠᱚ ᱧᱮᱞᱚᱜ ᱠᱟᱱᱟ
ᱳᱸᱦ
ᱠᱟᱹᱴᱤᱡ ᱯᱚᱲᱳᱭ ᱚᱱᱠᱟ ᱚᱞᱚᱜ ᱯᱟᱲᱦᱟᱜ ᱛᱮᱫᱚᱸ ᱠᱟᱹᱴᱤᱡ ᱛᱟᱭᱚᱢ ᱧᱚᱜ ᱜᱤᱧ ᱢᱚᱱᱮᱭᱮᱻᱫᱟ ᱟᱵᱚᱣᱟᱜ ᱫᱚ
ᱦᱳᱸ ᱟᱫᱚ ᱦᱟᱸ ᱛᱚ ᱟᱞᱮ ᱥᱮᱫ ᱫᱚ ᱚᱞᱚᱜ ᱯᱟᱲᱦᱟᱜ ᱰᱤᱜᱽᱨᱤ ᱫᱚ ᱞᱟᱦᱟ ᱠᱷᱚᱡ ᱫᱚᱢᱮ ᱴᱟ ᱦᱮ ᱠᱚ ᱞᱟᱦᱟᱜ ᱞᱟᱦᱟ ᱦᱤᱡᱩᱜ ᱠᱟᱱ ᱛᱟᱹᱵᱚᱱᱟ ᱟᱨ ᱵᱟᱹᱠᱤ ᱠᱚ ᱱᱮᱛᱟᱨ ᱠᱚ ᱫᱷᱮᱭᱟ ᱱᱟᱜ ᱠᱟᱱᱟ ᱠᱚ ᱚᱞᱚᱜ ᱯᱟᱲᱦᱟᱜ ᱫᱚ ᱦᱟ ᱟᱫᱚ ᱦᱟᱸ ᱚᱞᱚᱜ ᱯᱟᱲᱦᱟᱜ ᱫᱤᱠ ᱫᱤᱠᱩ ᱢᱟ ᱞᱟᱦᱟ ᱢᱟᱠᱚ ᱞᱟᱦᱟᱜ ᱠᱟᱱᱟ ᱟᱫᱚ ᱠᱟᱹᱴᱤᱡ ᱚᱱᱟ ᱯᱨᱳᱜᱨᱟᱢ ᱠᱚ ᱡᱟᱦᱟᱸ ᱱᱟᱭᱤᱴ ᱯᱨᱳᱜᱨᱟᱢ ᱠᱚ ᱦᱩᱭ ᱵᱟᱲᱟᱜ ᱠᱟᱱᱟ ᱵᱟᱝ, ᱚᱱᱟ ᱠᱚᱻᱮ ᱠᱟᱹᱴᱤᱡ ᱡᱩᱫᱤ ᱵᱚᱱᱫᱚᱜᱼᱟ ᱵᱟᱝ ᱛᱚ ᱫᱳ ᱮᱠᱟᱞ ᱛᱮᱫᱚ ᱵᱚᱱᱫᱚ ᱛᱚ ᱵᱟᱢ ᱫᱟᱲᱮᱭᱟᱜᱼᱟ᱾ ᱠᱷᱟᱹᱞᱤ ᱟᱫ ᱟᱫᱚ ᱦᱮᱸ ᱤᱧ ᱫᱩᱧ ᱢᱮᱱᱟ ᱡᱮ ᱚᱱᱟ ᱯᱨᱳᱜᱨᱟᱢ ᱠᱚᱨᱮ ᱫᱚ ᱡᱩᱫᱤ ᱚᱱᱟ ᱞᱮᱠᱪᱟᱨ ᱞᱮᱠᱟ ᱥᱮ ᱡᱟᱦᱟᱱᱻᱟᱜ ᱮᱻ ᱯᱚᱨᱤᱪᱟᱞᱚᱱᱟ ᱠᱟᱛᱮᱜ ᱡᱩᱫᱤ ᱠᱚ ᱞᱟᱹᱭᱟ ᱡᱮ ᱚᱞᱚᱜ ᱯᱟᱲᱦᱟᱜ ᱛᱤᱱᱟᱹᱜ ᱡᱚᱨᱩᱨᱤ ᱜᱮᱭᱟ ᱛᱮ ᱟᱸᱻ ᱡᱟᱦᱟᱸ ᱠᱚ ᱵᱟᱝ ᱡᱮᱢᱚᱱ ᱜᱟᱯᱟ ᱵᱟᱫ ᱢᱮᱭᱟᱝ ᱦᱟᱜ ᱥᱤᱫᱩ- ᱠᱟᱹᱱᱩ ᱚᱱᱟ ᱦᱩᱞ ᱢᱟᱦᱟᱸ ᱪᱮᱫ ᱠᱟᱱᱟ, ᱥᱚᱨᱦᱟᱭ ᱪᱮᱫ ᱠᱟᱱᱟ, ᱵᱟᱦᱟ ᱪᱮᱫ ᱠᱟᱱᱟ ᱚᱱᱟ ᱠᱚ ᱠᱟᱹᱴᱤᱡ ᱠᱚ ᱡᱩᱫᱤ ᱠᱚ ᱞᱟᱹᱭ ᱟᱠᱚᱣᱟ᱾ ᱥᱮ ᱚᱞᱚᱜ ᱯᱟᱲᱦᱟᱜ ᱵᱮ ᱨᱮᱠᱚ ᱡᱩᱫᱤ ᱠᱚ ᱞᱟᱹᱭ ᱟᱠᱚᱣᱟ ᱛᱚ ᱟᱹᱰᱤᱜᱤ ᱵᱷᱟᱜᱤ ᱦᱩᱭᱩᱜᱼᱟ ᱵᱩᱡ ᱫᱟᱲᱮᱭᱟᱜᱼᱟ ᱠᱩ ᱩᱱᱠᱩ ᱡᱮ ᱦᱮᱸ ᱚᱲᱟᱜ ᱨᱮ ᱠᱚ, ᱚᱲᱟᱜ ᱨᱮ ᱠᱚ ᱢᱟᱱᱮ ᱩᱱᱠᱩ ᱠᱚ ᱦᱩᱫᱤᱥᱟ ᱡᱮ ᱚᱲᱟᱜ ᱨᱮᱢᱟ ᱠᱚ ᱢᱮᱛᱟᱞᱮ ᱠᱟᱱ ᱚᱞᱚᱜ ᱯᱟᱲᱦᱟᱜ ᱟᱨ ᱱᱚᱸᱰᱮ ᱦᱚᱸ ᱯᱨᱳᱜᱨᱟᱢ ᱨᱮᱦᱚᱸ ᱠᱚ ᱢᱮᱛᱟᱞᱮ ᱠᱟᱱᱟ ᱚᱞᱚᱜ ᱯᱟᱲᱦᱟᱜ ᱢᱮᱱ ᱫᱟᱠᱚ ᱛᱚ, ᱠᱟᱹᱴᱤᱡ ᱡᱟᱦᱟᱸᱭ ᱩᱱᱠᱩ ᱡᱟᱦᱟᱸᱭ ᱫᱚᱢᱮ ᱠᱚ ᱞᱟᱦᱟᱣ ᱚᱞᱚᱜ ᱯᱟᱲᱦᱟᱜ ᱫᱤᱠ ᱫᱤᱭᱮ ᱵᱷᱟᱜᱤ ᱚᱯᱷᱤᱥᱟᱨ ᱥᱮ ᱡᱟᱦᱱᱟᱜ ᱠᱚᱻᱠᱚ ᱵᱮᱱᱟᱣ ᱠᱟᱱᱟ ᱵᱟᱝ? ᱩᱱᱠᱩ ᱠᱟᱹᱴᱤᱡ ᱯᱟᱸᱡᱟ ᱩᱰᱩᱠ ᱠᱛᱮᱫ ᱡᱚᱫᱤ ᱩᱱᱠᱩ ᱠᱚ ᱤᱱᱵᱷᱟᱭᱤᱴ ᱠᱚᱣᱟ ᱟᱨ ᱩᱱᱠᱩ ᱡᱚᱫᱤ ᱠᱚ ᱟᱠᱚᱣᱟᱜ ᱟᱠᱚᱣᱟᱜ ᱮᱱᱛᱮᱫ ᱢᱟᱱᱮ ᱟᱠᱚᱣᱟᱜ ᱵᱟᱨᱮ ᱨᱮ ᱡᱩᱫᱤᱳ ᱠᱚ ᱞᱟᱹᱭᱟ, ᱡᱮ ᱟᱞᱮ ᱪᱮᱫ ᱞᱮᱠᱟ ᱠᱟᱛᱮ ᱚᱞᱚᱜ ᱯᱟᱲᱦᱟᱜ ᱠᱷᱟᱹᱛᱤᱨ ᱛᱮ ᱞᱮ ᱞᱟᱦᱟᱣ ᱟᱠᱟᱱᱟ᱾ ᱚᱱᱟ ᱠᱚ ᱠᱟᱹᱴᱤᱡ ᱡᱩᱫᱤ ᱠᱩ ᱞᱟᱹᱭᱟ ᱛᱚ ᱩᱱᱠᱩ ᱠᱩ ᱤᱱᱥᱯᱟᱭᱟᱨᱚᱜᱼᱟ ᱩᱱᱠᱩ ᱠᱚ ᱟᱨᱚ ᱠᱚ ᱢᱟᱱᱮ ᱩᱛᱥᱟᱦᱤᱛᱚᱜᱼᱟ ᱟᱠᱚ ᱡᱮ ᱵᱟᱝ ᱚᱞᱚᱜ ᱯᱟᱲᱦᱟᱜ ᱫᱚ ᱛᱟᱦᱞᱮ ᱛᱤᱱᱟᱹᱜ ᱡᱚᱨᱩᱨᱤ ᱠᱟᱱᱟ ᱟᱠᱚᱣᱻᱟᱜ ᱡᱟᱹᱨᱱᱤ ᱡᱩᱫᱤ ᱠᱚ ᱞᱟᱹᱭᱟ ᱦᱮᱸ ᱥᱮ ᱵᱟᱝ᱾
ᱦᱮᱸᱻᱦᱮᱸᱻᱦᱮᱸ
ᱛᱚ ᱚᱱᱟ ᱜᱮ ᱟᱹᱰᱤ ᱡᱚᱨᱩᱨᱤ ᱠᱟᱱᱟ ᱛᱟᱦᱚᱞᱮ ᱠᱷᱟᱱ ᱜᱮ ᱚᱞᱚᱜ ᱯᱟᱲᱦᱟᱜᱻᱫᱚ ᱟᱸᱻ ᱢᱟᱱᱮ ᱟᱵᱩ ᱡᱟᱦᱟᱸ ᱦᱚᱲ ᱥᱚᱢᱟᱡᱽ ᱡᱟᱦᱟᱸ ᱢᱮᱱᱟᱜ ᱢᱮᱱᱟᱜ ᱵᱚᱱᱟ ᱛᱚᱵᱮ ᱠᱷᱟᱡ ᱜᱮᱵᱚᱱ ᱞᱟᱦᱟ ᱫᱟᱲᱮᱭᱟᱜᱼᱟ᱾ ᱚᱞᱚᱜ ᱯᱟᱲᱦᱟᱜ ᱫᱤᱠ ᱫᱤᱭᱮ ᱚᱛ ᱟᱨ ᱱᱚᱛᱮ ᱟᱹᱰᱤ ᱜᱮ ᱠᱚᱢᱯᱤᱴᱤᱥᱚᱱ ᱵᱟᱹᱲᱛᱤ ᱟᱠᱟᱱᱟ ᱚᱞᱼᱪᱤᱠᱤ ᱛᱚ ᱮᱦᱚᱵ ᱟᱠᱟᱱᱟ ᱛᱚ ᱟᱫᱚ ᱚᱠᱚᱭ ᱢᱟᱥᱴᱟᱨ ᱰᱤᱜᱽᱨᱤ ᱠᱚᱨᱟᱣ ᱮᱫᱟ, ᱥᱚᱵᱤᱜ ᱥᱚᱵᱤᱜᱤ ᱢᱟᱪᱮᱫ ᱵᱮᱱᱟᱣ ᱞᱟᱹᱜᱤᱫ ᱯᱩᱨᱟᱹ ᱠᱚ ᱠᱩᱨᱩᱢᱩᱴᱩᱭᱮᱫᱼᱟ ᱱᱚᱛᱮ ᱫᱚ, ᱫᱚᱢᱮ ᱠᱚ ᱯᱟᱲᱦᱟᱜ ᱠᱟᱱᱟ ᱟᱹᱰᱤ ᱡᱳᱨ ᱜᱮ ᱟᱥᱳᱠ ᱢᱟᱪᱮᱫ ᱵᱮᱱᱟᱣ ᱥᱟᱱᱟᱭᱮᱫ ᱠᱚᱣᱟ ᱟᱫᱚ ᱠᱚᱢᱯᱤᱴᱤᱥᱚᱱ ᱜᱮ ᱫᱚᱢᱮ ᱛᱮ ᱤᱭᱟᱹᱣ ᱠᱟᱱᱟ ᱟᱫᱚ ᱱᱚᱛᱮ ᱛᱚ ᱥᱚᱵ ᱠᱚᱞᱮᱡᱽ ᱨᱮ ᱥᱮ ᱥᱳᱵ ᱯᱟᱹᱴᱷᱩᱣᱟᱹ ᱠᱚᱨᱮ ᱫᱚ ᱢᱟᱱᱮ ᱩᱱᱟᱹᱜ ᱛᱚ, ᱩᱱᱟᱹᱜ ᱜᱟᱱ ᱠᱚᱞᱮᱡᱽ ᱠᱚᱨᱮ ᱛᱚ ᱵᱟᱝ ᱠᱩ ᱚᱞᱼᱪᱤᱠᱤ ᱛᱚ ᱟᱹᱣᱨᱤ ᱛᱳ ᱮᱦᱚᱵᱚᱜᱼᱟ, ᱛᱳ ᱡᱟᱦᱟ ᱛᱤᱱᱟᱹᱜ ᱜᱮ ᱜᱮ ᱮᱦᱚᱵ ᱟᱠᱟᱱᱟ ᱛᱚ ᱚᱱᱟ ᱠᱚ ᱞᱟᱹᱜᱤᱫ ᱫᱚ ᱢᱟᱪᱮᱫ ᱠᱚ ᱫᱚᱢᱮ ᱜᱮᱠᱚ ᱵᱟᱹᱲᱛᱤ ᱟᱠᱟᱱᱟ ᱵᱚ ᱾ ᱟᱵᱚ ᱥᱟᱱᱛᱷᱟᱞ ᱥᱚᱢᱟᱡᱽ ᱨᱮᱱ ᱦᱮᱸ ᱱᱚᱛᱮ ᱟᱞᱮ ᱥᱮᱫ ᱯᱟᱥᱴᱟ ᱫᱚ ᱟᱫᱚ ᱚᱱᱟᱛᱮ ᱱᱚᱛᱮ ᱫᱚ ᱠᱚᱢᱯᱤᱴᱤᱥᱮᱱ ᱫᱚ ᱟᱹᱰᱤ ᱵᱮᱥᱤ ᱜᱮᱭᱟ᱾
ᱦᱮᱸᱻ
ᱦᱮᱸ ᱛᱚᱵᱮ ᱟᱪᱪᱷᱟ ᱮ ᱠᱩᱨᱤᱞᱟᱢ ᱜᱮ᱾ ᱢᱟᱱᱮ ᱯᱮᱨᱮ ᱥᱤᱴ ᱾ ᱟᱢᱟᱜ ᱢᱤᱫᱴᱮᱱ ᱯᱷᱮᱵᱟᱨᱤᱴ ᱨᱮᱥᱤᱯᱤ ᱱᱤᱭᱮ ᱛᱷᱚᱲᱟ ᱠᱟᱹᱴᱤᱡ ᱞᱟᱹᱭ ᱢᱮ᱾
ᱤᱧᱟᱹᱜ ᱨᱮᱥᱤᱯᱤ ᱫᱚ ᱚᱱᱠᱟ ᱫᱚ
ᱡᱟᱦᱟᱸ ᱟᱹᱰᱤ ᱢᱚᱡᱮᱢ ᱵᱮᱱᱟᱣ ᱛᱮ ᱢᱚᱡᱮᱢ ᱵᱩᱡᱟ᱾
ᱤᱧ ᱫᱚ ᱵᱤᱥᱤ ᱫᱩᱧ ᱠᱩᱥᱤᱭᱟᱜ ᱚᱱᱟ ᱯᱤᱴᱷᱟᱹ ᱠᱚᱜᱮ, ᱡᱤᱞ ᱯᱤᱴᱷᱟᱹ ᱠᱚ᱾ ᱛᱟᱯᱚᱨᱮ ᱜᱩᱲ ᱯᱤᱴᱷᱟ. ᱡᱟᱦᱟᱸ ᱪᱷᱟᱸᱠᱟᱣ ᱟᱠᱚ ᱥᱩᱱᱩᱢ ᱨᱮ ᱚᱱᱟ ᱠᱚ ᱵᱤᱥᱤᱧ ᱠᱩᱥᱤᱭᱟᱜ ᱜᱮᱭᱟ ᱛᱟᱨ ᱯᱚᱨᱮ᱾ ᱨᱮ ᱩᱛᱩ ᱠᱚ᱾ ᱵᱷᱟᱹᱜᱤ ᱵᱷᱟᱹᱜᱤ ᱡᱤᱞ ᱩᱛᱩ ᱠᱚ ᱟᱲᱟᱜ ᱵᱷᱟᱹᱡᱤ ᱠᱚ ᱟᱞᱩ ᱚᱱᱟ ᱠᱚ ᱵᱤᱥᱤᱧ ᱠᱩᱥᱤᱜ ᱜᱮᱭᱟ ᱫᱟᱲᱮᱜ ᱜᱤᱭᱟᱹᱧ᱾
ᱚ ᱟᱪᱪᱷᱟ ᱟᱪᱪᱷᱟ ᱚ᱾ ᱟᱪᱪᱷᱟ ᱢᱟᱱᱮ ᱥᱴᱟᱰᱤ ᱪᱟᱹᱞᱩᱜ ᱠᱟᱱᱟ ᱥᱮ ᱪᱮᱫ?
ᱦᱮᱸ ᱦᱮᱸ
ᱚ ᱦᱮᱸ ᱚᱱᱟ ᱛᱮᱜᱮ ᱚᱱᱟ ᱛᱮᱜᱮ᱾ ᱟᱪᱪᱷᱟ ᱦᱮᱸ ᱥᱮᱞᱯᱚ ᱮᱥᱴᱤᱰᱤ ᱡᱩᱫᱤ ᱵᱟ ᱡᱟᱸᱦᱟᱭᱟᱜ ᱮᱥᱴᱤᱰᱤ ᱵᱟᱝ ᱪᱟᱹᱞᱩᱜᱼᱟ᱾ ᱟᱨ ᱱᱤᱭᱟ ᱫᱚ ᱚᱱᱮᱠ ᱠᱤᱪᱷᱩ ᱚᱲᱟᱜ ᱠᱚᱨᱮ ᱤᱭᱟᱹ ᱛᱮ ᱫᱩ ᱥᱮ ᱩᱱᱠᱩ ᱚᱱᱠᱟᱱ ᱠᱚᱫᱚ ᱟᱫᱚ ᱠᱚ ᱵᱮᱱᱟᱣ ᱟ᱾ ᱚᱱᱟ ᱱᱟᱱᱟ ᱨᱚᱠᱚᱢ ᱤᱥᱤᱱ ᱦᱩᱭᱩᱜ ᱛᱟᱠᱚᱣᱟ ᱚᱱᱟ ᱵᱩᱡ ᱠᱟᱛᱮ ᱛᱮᱫ ᱜᱮ ᱟᱫᱚ ᱢᱮᱱ ᱢᱚᱱᱮ ᱠᱤᱫᱤᱧ ᱡᱮ ᱛᱟᱦᱚᱞᱮ ᱥᱴᱟᱰᱤ ᱦᱚᱭᱛᱮ ᱪᱟᱹᱞᱩᱜ ᱠᱟᱱ ᱛᱚ ᱚᱞᱪᱤᱠᱤ ᱛᱚ ᱵᱟᱲᱟᱭ ᱢᱮᱱᱟᱜ ᱜᱮᱭᱟ
ᱦᱮᱸ ᱵᱟᱰᱟᱭ ᱢᱮᱱᱟᱜ ᱜᱮᱭᱟ ᱚᱪᱤᱠᱤ ᱫᱚ᱾
ᱚ, ᱟᱫᱚ ᱥᱩᱫᱩ ᱯᱟᱲᱦᱟᱣ
ᱪᱮᱫ ᱠᱟ ᱯᱮ ᱨᱚᱲ ᱵᱟᱝ ᱟᱸᱡᱚᱢ ᱥᱟᱵᱤᱫᱚᱫ ᱠᱟᱱᱟ?
ᱯᱟᱲᱦᱟᱣ ᱫᱷᱟᱹᱵᱤᱡ ᱜᱮ ᱥᱮ ᱚᱞ ᱦᱚᱸ-?
ᱚᱞᱚᱜ ᱯᱟᱲᱦᱟᱣ ᱵᱟᱱᱟᱨ ᱜᱮ᱾
ᱟᱹᱰᱤ ᱵᱮᱥ ᱟᱹᱰᱤ ᱵᱮᱥ ᱢᱚᱡᱽ ᱜᱮ᱾
ᱱᱮᱛᱟᱨ ᱫᱚ ᱟᱹᱰᱤ ᱜᱮ ᱱᱚᱼᱚᱭ ᱛᱚ ᱮᱯ ᱢᱟᱫᱽᱫᱷᱚᱢ ᱛᱮ ᱩᱱᱟᱹᱜ ᱫᱚᱢᱮ ᱦᱚᱲ ᱥᱟᱛᱮᱜ ᱜᱮ ᱨᱚᱯᱚᱲ ᱦᱩᱭᱩᱜ ᱠᱟᱱᱟ ᱛᱚ᱾ ᱱᱟᱣᱟ ᱱᱟᱣᱟ ᱯᱮᱲᱟ ᱠᱚ ᱥᱟᱛᱮᱜ ᱦᱮᱸ ᱟᱹᱰᱤ ᱫᱚᱢᱮ ᱧᱮᱞᱮᱜ ᱧᱮᱞᱮᱫ ᱠᱩᱣᱟᱹᱧ ᱡᱮ ᱟᱹᱰᱤ ᱜᱟᱱ ᱜᱮ ᱢᱟᱱᱮ ᱚᱞᱚᱜ ᱚᱞᱪᱤᱠᱤ ᱞᱟᱦᱟ ᱪᱮᱞᱠᱟ ᱚᱵᱚᱥᱛᱷᱟ ᱛᱟᱦᱮᱸ ᱠᱟᱱᱟ ᱟᱵᱚ ᱦᱚᱲ ᱥᱚᱢᱟᱡ ᱨᱮ ᱚᱱᱟ ᱠᱷᱚᱡ ᱫᱚᱠᱚ ᱞᱟᱦᱟᱣ ᱟᱠᱟᱱᱟ ᱟᱹᱰᱤ ᱜᱮ ᱢᱟᱱᱮ ᱧᱮᱞᱮᱫ ᱠᱚᱣᱟ ᱦᱮᱸ ᱟᱫᱚ ᱚᱱᱟ ᱢᱚᱫᱽᱫᱷᱮ ᱨᱮ ᱠᱤᱪᱷᱩ ᱠᱤᱪᱷᱩ ᱠᱤᱪᱷᱩ ᱡᱟᱭᱜᱟ ᱠᱚᱨᱮ ᱦᱚᱭᱛᱳ ᱚᱱᱠᱟ ᱦᱚᱭᱛᱚ ᱵᱟᱝ ᱠᱩ ᱢᱟᱱᱮ ᱩᱱᱟᱹᱜᱴᱟᱜ ᱫᱚ ᱟᱹᱣᱨᱤᱭᱟᱜ ᱟᱠᱚ ᱠᱤᱱᱛᱩ ᱟᱫᱚᱢ ᱡᱟᱭᱜᱟ ᱠᱚᱨᱮ ᱫᱚ ᱡᱮᱢᱚᱱ ᱞᱟᱹᱭ ᱠᱮ ᱟᱞᱮ ᱥᱮᱫ ᱯᱟᱥᱴᱟ ᱫᱚ ᱠᱚᱢᱯᱤᱴᱤᱥᱚᱱ ᱟᱹᱰᱤ ᱰᱷᱮᱨ ᱟᱠᱟᱱᱟ᱾ ᱦᱟᱸ
ᱟᱞᱮ ᱱᱚᱛᱮ ᱦᱚᱸ ᱠᱤᱪᱷᱩ ᱚᱱᱠᱟ ᱚᱞᱪᱤᱠᱤ ᱤᱥᱠᱩᱞ ᱠᱚᱞᱮᱡᱽ ᱠᱚᱫᱚ ᱢᱮᱱᱟᱜ ᱜᱮᱭᱟ, ᱟᱫᱚ ᱛᱚᱵᱩ ᱚᱱᱟ ᱨᱮ ᱜᱤᱫᱽᱨᱟᱹ ᱫᱚᱦᱱᱟᱜ ᱩᱱᱟᱹᱜ ᱚᱞᱪᱤᱠᱤ ᱨᱮᱫᱚ ᱦᱟᱸᱜ ᱵᱟᱹᱱᱩᱜ ᱠᱟᱜ ᱠᱚᱣᱟ ᱠᱚᱢ ᱵᱮᱥᱤ ᱢᱮᱱᱟᱜ ᱫᱚ ᱢᱮᱱᱟᱜ ᱠᱚᱜᱮᱭᱟ ᱩᱱᱟᱹᱜ ᱰᱷᱮᱨ ᱫᱚ ᱦᱟᱸᱜ ᱵᱟᱝᱼᱟ᱾ ᱠᱤᱱᱛᱩ ᱚᱱᱛᱮ ᱫᱚ ᱢᱮᱱᱟᱜ ᱜᱮᱭᱟ ᱠᱚᱞᱮᱡᱽ ᱠᱚ ᱤᱥᱠᱩᱞ ᱠᱚ᱾ ᱥᱩᱨ ᱥᱩᱨ ᱨᱮᱜᱮ ᱢᱮᱱᱟᱜᱼᱟ ᱠᱤᱱᱛᱩ ᱟᱫᱚ ᱚᱱᱮ ᱜᱤᱫᱽᱨᱟᱹ ᱜᱮᱱᱟᱜ ᱠᱟᱹᱴᱤᱡ ᱚᱵᱷᱟᱵ ᱠᱟᱱᱟ ᱠᱚ ᱚᱱᱟᱫᱚ
ᱛᱚᱵᱮ ᱟᱫᱚ ᱪᱟᱥ ᱵᱟᱥ ᱠᱚ ᱮᱦᱚᱵ ᱠᱮᱫᱟ ᱚᱱᱛᱮ ᱟᱯᱮᱥᱮᱫ?
ᱩᱸ ᱦᱮᱸ ᱛᱚᱞᱟ ᱠᱚ ᱦᱩᱭ ᱠᱟᱱᱟ ᱦᱟᱸᱜ᱾ ᱦᱚ ᱨᱚᱦᱚᱭ ᱠᱚᱫᱚ ᱦᱟᱸᱜ ᱟᱹᱣᱨᱤ ᱦᱩᱭᱩᱜᱼᱟ ᱱᱚᱭ ᱫᱟᱜ ᱜᱚᱫ ᱞᱮᱠᱷᱟᱱ ᱱᱟᱜ ᱨᱚᱦᱚᱭ ᱟᱨᱟᱢᱵᱚᱭᱟᱞᱮ ᱟᱫᱚ ᱟᱨᱤ ᱦᱟᱸᱜ ᱫᱟᱜᱟᱭ ᱛᱚ ᱦᱤᱸᱪᱷᱩ ᱚᱱᱠᱟ ᱟᱹᱣᱨᱤ ᱦᱩᱭᱩᱜᱼᱟ ᱱᱟᱜ ᱨᱚᱦᱚᱭ ᱠᱚᱫᱚ
ᱦᱳᱭ ᱟᱞᱮᱥᱮᱫ ᱫᱚ ᱱᱚᱜ ᱚᱭ ᱫᱟᱜ ᱜᱮᱠᱚ ᱠᱚᱭᱚᱜ ᱠᱟᱫᱟᱠᱚ ᱟᱹᱣᱨᱤ ᱫᱟᱜ ᱦᱚᱸ ᱵᱟᱭ ᱫᱟᱜ ᱫᱟ ᱦᱚᱜᱚᱭᱛᱚ ᱯᱮᱱᱮ ᱫᱟᱜ ᱠᱮᱫᱟ ᱵᱟᱨᱫᱤᱱ ᱱᱚᱩ ᱵᱟᱭ ᱫᱟᱜ ᱟᱠᱟᱫᱟ ᱯᱮᱫᱤᱱ ᱞᱟᱜᱟᱛᱟᱨ ᱫᱟᱜ ᱠᱮᱫᱟ᱾ ᱵᱟᱨᱫᱤᱱ ᱫᱚ ᱦᱚᱞᱟ ᱟᱨ ᱛᱮᱦᱤᱧ ᱫᱚ ᱮᱠᱟᱞ ᱜᱮ ᱫᱟᱜ ᱪ ᱵᱟᱝ ᱟᱫᱚ ᱚᱱᱟ ᱛᱷᱚᱲᱟ ᱞᱚᱞᱚ ᱦᱚᱸ ᱦᱩᱸ
ᱮᱸ ᱦᱮᱸ ᱦᱮᱸ ᱚᱸ ᱱᱚᱛᱮ ᱦᱚᱸ ᱱᱚᱜᱼᱚᱭ ᱛᱮᱦᱮᱧ ᱫᱚ ᱫᱟᱜ ᱵᱟᱲᱟ ᱞᱮᱫᱟ᱾ ᱚᱱᱠᱟ ᱵᱤᱥᱤᱫ ᱫᱚ ᱵᱟᱝ ᱚᱱᱠᱟ ᱚᱛ ᱞᱚᱦᱚᱫᱚᱜ ᱞᱮᱠᱟ ᱠᱟᱹᱴᱤᱡ ᱫᱟᱜ ᱵᱟᱲᱟ ᱟᱫᱚ ᱡᱚᱛᱚ ᱜᱮᱠᱚ ᱟᱥᱟ ᱞᱮᱱᱟ ᱡᱮ ᱡᱳᱨ ᱧᱚᱜ ᱮ ᱫᱟᱜ ᱞᱮᱠᱷᱟᱱ ᱫᱚ ᱨᱚᱦᱚᱭ ᱵᱟᱲᱟ ᱦᱩᱭ ᱠᱚᱜᱼᱟ ᱟᱫᱚ ᱦᱟᱸᱜ ᱡᱳᱨ ᱫᱚ ᱦᱟᱸᱜ ᱵᱟᱭ ᱫᱟᱜ ᱟᱠᱟ ᱛᱟᱦᱮᱸᱫ ᱚᱱᱠᱟ ᱫᱚ᱾
ᱦᱩᱸ ᱦᱩᱸ ᱚᱠᱟᱥᱮᱫ ᱫᱟᱜ ᱫᱟᱜᱫᱟᱭ ᱯᱟᱥᱮᱫ ᱵᱟᱝ ᱟᱫᱚ ᱚᱱᱮ ᱱᱮᱛᱟᱨ ᱢᱟ ᱧᱮᱞᱚᱜ ᱠᱟᱱᱟ ᱫᱟᱨᱮ ᱠᱩᱠᱩ ᱢᱟᱜ ᱵᱟᱲᱟᱭ ᱫᱟ ᱫᱟᱨᱤᱠᱩ ᱥᱟᱯᱷᱟᱭᱮ ᱫᱟᱠᱩ ᱜᱟᱡᱟᱲ ᱠᱩᱠᱚ ᱥᱟᱯᱷᱟᱭᱮᱫᱟ, ᱡᱟᱦᱟᱸ ᱠᱚ ᱠᱷᱚᱵᱚᱨ ᱠᱚᱨᱮ ᱟᱸᱡᱚᱢᱚᱜ ᱠᱟᱱᱟ ᱡᱩᱫᱤ ᱚᱱᱟ ᱠᱚ ᱡᱩᱫᱤ ᱫᱟᱨᱮ ᱫᱚ ᱫᱚᱢᱮ ᱡᱚᱨᱩᱨᱤ ᱜᱮᱭᱟ ᱫᱟᱜ ᱫᱟᱨᱮ ᱠᱚ ᱡᱩᱫᱤ ᱵᱟᱝ ᱛᱟᱦᱮᱱᱟ ᱛᱚ ᱫᱟᱜ ᱫᱚ ᱥᱚᱢᱚᱭ ᱥᱚᱢᱚᱭ ᱨᱮ ᱵᱟᱭ ᱫᱟᱜᱟ ᱥᱮ, ᱟᱨ ᱫᱟᱨᱮ ᱠᱚᱠᱩ ᱫᱚᱢᱮ ᱞᱟᱹᱴᱩ ᱞᱟᱹᱴᱩ ᱤᱱᱰᱟᱥᱴᱨᱤ ᱵᱮᱱᱟᱣ ᱞᱟᱹᱜᱤᱫ ᱠᱚ ᱚᱱᱟ ᱜᱟᱡᱟᱲ ᱠᱩᱠᱚ ᱥᱟᱯᱷᱟᱭᱮᱫᱟ ᱞᱟᱹᱴᱩ ᱞᱟᱹᱴᱩ ᱫᱟᱨᱮ ᱠᱚᱠᱩ ᱢᱟᱜ ᱮᱫᱟ ᱟᱸᱡᱚᱢᱚᱜ ᱠᱟᱱᱟ ᱾ ᱛᱚ ᱚᱱᱟ ᱠᱚ ᱠᱟᱹᱴᱤᱡ ᱠᱚ ᱡᱩᱫᱤ ᱠᱚ ᱫᱷᱮᱱᱟᱜᱼᱟ ᱛᱚ ᱵᱷᱟᱜᱤᱜᱼᱟ ᱾ ᱟᱵᱚᱣᱟᱜ ᱫᱤᱥᱚᱢ ᱞᱟᱹᱜᱤᱫ ᱜᱮ ᱚᱱᱟ ᱜᱮᱛᱚ ᱞᱟᱦᱟᱛᱮ ᱛᱮᱫᱚ ᱴᱟᱤ ᱥᱚᱢᱚᱭ ᱥᱚᱢᱚᱭ ᱨᱮ ᱨᱟᱮᱫ ᱛᱟᱦᱮᱱᱟᱭ ᱱᱮᱛᱟᱨ ᱛᱚ ᱚᱝᱠᱟ ᱫᱚ ᱚᱱᱠᱟ ᱛᱚ ᱵᱟᱝ ᱧᱮᱞᱚᱜ ᱠᱟᱱᱟ ᱛᱚ᱾
ᱦᱮᱸ ᱚᱱᱠᱟ ᱫᱚ ᱵᱟᱝ ᱦᱚᱸᱜᱚᱭ ᱟᱫᱚ ᱟᱵᱚ ᱢᱟ ᱯᱟ ᱯᱷᱟᱸᱠᱟ ᱪᱟᱵᱟᱭᱮᱫ ᱛᱚᱵᱚ ᱦᱟᱱᱮ ᱠᱟᱹᱨᱠᱟᱱᱟ ᱟᱹᱰᱤ ᱜᱟᱱ ᱤᱴᱟᱹᱜ ᱵᱷᱟᱴᱟ ᱠᱚ ᱟᱹᱰᱤ ᱜᱟᱱ ᱵᱚ ᱵᱮᱱᱟᱣ ᱫᱟ ᱛᱚ ᱚᱱᱟ ᱯᱷᱟᱠᱟ ᱠᱟᱛᱮᱜ ᱜᱮ ᱵᱤᱨ ᱠᱚ ᱤᱭᱟᱹ ᱠᱚ ᱢᱟᱜ ᱞᱴ ᱼᱼ ᱛᱟ ᱠᱚ ᱢᱟᱜ ᱯᱷᱟᱨᱪᱟ ᱠᱟᱛᱮ ᱟᱫᱚ ᱫᱟᱨᱮ ᱠᱚ ᱛᱟᱦᱮᱸᱞᱮᱱᱠᱷᱟᱱ ᱥᱮᱬᱟ ᱥᱮᱬᱟ ᱛᱟᱦᱞᱮ ᱱᱟᱜ ᱫᱟᱜ ᱠᱚᱫᱚ ᱦᱟᱸᱜ ᱞᱚᱜᱚᱱ ᱜᱮ ᱦᱩᱭ ᱠᱚᱜᱼᱟ᱾ ᱦᱟᱱᱮ ᱫᱟᱜ ᱥᱤᱡᱤᱱ ᱫᱚ ᱱᱮᱛᱟᱨ ᱫᱤᱱ ᱫᱚ ᱫᱟᱜ ᱫᱚ ᱵᱟᱝ ᱧᱮᱞᱚᱜ ᱠᱟᱱᱟ᱾
ᱦᱩᱸ
ᱦᱮᱸ ᱟᱫᱚ
ᱚᱱᱟ ᱠᱚ ᱠᱟᱹᱴᱤᱡ ᱡᱩᱫᱤ ᱵᱚ ᱫᱷᱮᱭᱟᱱᱟ ᱠᱷᱟᱱ ᱟᱹᱰᱤ ᱵᱷᱟᱜᱮᱼᱟ ᱵᱟᱝ ᱥᱮ
ᱦᱮᱸ ᱦᱮᱸ ᱱᱮᱛᱟᱨ ᱜᱮ ᱟᱫᱚ ᱦᱚ ᱵᱩᱡᱷᱤᱭᱟᱹ ᱫᱟᱱᱟ
ᱦᱩᱸ ᱡᱮᱢᱚᱱ ᱟᱞᱮ ᱥᱮᱫ ᱱᱚᱛᱮ ᱫᱚ ᱥᱚᱨᱠᱟᱨ ᱠᱷᱚᱡ ᱵᱷᱟᱹᱜᱤ ᱜᱮ ᱥᱩᱵᱤᱫᱷᱟ ᱠᱚ ᱮᱢᱟ ᱠᱚ ᱠᱟᱱᱟ ᱡᱮᱢᱚᱱ ᱡᱷᱚᱛᱚ ᱠᱤᱪᱷᱩ ᱜᱮ ᱱᱮ ᱱᱟᱜ ᱩᱱᱠᱩ ᱯᱟᱲᱦᱟᱜ ᱠᱟᱱᱟ ᱠᱚ ᱩᱱᱠᱩ ᱥᱟᱭᱠᱮᱞ ᱦᱚᱸ ᱯᱷᱤᱨᱮ ᱯᱚᱭᱥᱟ ᱦᱚᱸᱠᱚ ᱮᱢᱟ ᱠᱚ ᱠᱟᱱᱟ ᱠᱚ ᱡᱟᱦᱟᱸᱟᱭ ᱴᱮᱱ ᱯᱟᱥ ᱠᱮᱫᱟᱭ ᱩᱱᱤ ᱦᱚᱸ ᱠᱚᱢᱟᱭ ᱠᱟᱱᱟ ᱯᱷᱤᱨᱤ ᱨᱮ ᱟᱫᱚ ᱯᱷᱟᱭᱤᱵᱷ ᱠᱷᱚᱡ ᱴᱩᱭᱮᱞ ᱴᱩᱭᱮᱞ ᱫᱷᱟᱹᱵᱤᱡ ᱫᱚ ᱯᱚᱭᱥᱟ ᱫᱚᱠᱚ ᱧᱟᱢᱮᱫ ᱜᱮᱭᱟ ᱾ ᱯᱷᱟᱭᱤᱵᱷ ᱨᱮᱱ ᱫᱚ ᱯᱷᱟᱭᱤᱵᱷ ᱞᱮᱠᱟᱭ ᱯᱚᱭᱥᱟᱭ ᱧᱟᱢ ᱮᱫᱟ ᱥᱤᱠᱥ ᱨᱮᱱ ᱫᱚ ᱥᱤᱠᱥ ᱞᱮᱠᱟ ᱤᱱᱠᱟ ᱴᱩᱭᱮᱞ ᱫᱷᱟᱹᱵᱤᱡ ᱫᱚ ᱢᱟᱱᱮ ᱡᱟᱦᱟᱸᱭ ᱪᱮᱫ ᱞᱮᱠᱟ ᱠᱮᱞᱟᱥ ᱨᱮ ᱢᱮᱱᱟᱭ ᱟᱠᱟᱫᱮᱭᱟ ᱾ ᱚᱱᱠᱟ ᱜᱮᱠᱚ ᱧᱟᱢ ᱫᱟ ᱛᱚ ᱚᱱᱟ ᱠᱩ ᱥᱩᱵᱤᱫᱷᱟ ᱡᱟᱦᱟᱸ ᱮᱢᱚᱜ ᱠᱟᱱᱟ ᱠᱚ ᱦᱩᱸ ᱥᱮ ᱟᱨᱚ ᱟᱨᱚ ᱡᱮᱢᱚᱱ ᱚᱠᱚᱭ ᱫᱚ ᱵᱤᱫᱵᱟ ᱜᱮᱭᱟ ᱩᱱᱤ ᱫᱚ ᱵᱤ ᱼᱼ ᱫᱷᱚᱵᱟ ᱨᱮᱱᱟᱜ ᱤᱭᱟᱹ ᱧᱟᱢ ᱫᱟᱭ ᱟᱫᱚᱢ ᱦᱚᱲ ᱫᱚ ᱯᱮᱱᱥᱮᱱ ᱠᱚ ᱮᱢᱟ ᱠᱚ ᱠᱟᱱᱟ ᱠᱚ ᱟᱫᱚᱢ ᱦᱚᱲ ᱫᱚ ᱩᱱᱠᱩ ᱵᱚᱭᱚᱥᱠᱚ ᱨᱮᱭᱟᱜ ᱩᱱᱠᱩ ᱦᱟᱲᱟᱢ ᱦᱚᱲ ᱵᱚᱭᱚᱥᱠᱚ ᱨᱮᱭᱟᱜ ᱾ ᱩᱱᱠᱩ ᱠᱩ ᱮᱢᱟ ᱠᱚ ᱠᱟᱱᱟ ᱠᱩ ᱥᱚᱨᱠᱟᱨ ᱛᱚ ᱚᱱᱠᱟ ᱚᱱᱠᱟ ᱪᱮᱫ ᱞᱮᱠᱟ ᱟᱯ ᱥᱮᱫ ᱥᱚᱨᱠᱟᱨ ᱥᱩᱵᱤᱫᱷᱟ ᱱᱮᱜᱮᱴᱤᱵᱷ ᱫᱚ ᱵᱟᱝ ᱱᱤᱭᱟᱹ ᱫᱚ ᱵᱟᱝ ᱨᱚᱲ ᱵᱟᱝ ᱜᱟᱱᱚᱜᱼᱟ ᱠᱷᱟᱹᱞᱤ ᱯᱚᱡᱮᱴᱤᱵᱷ ᱜᱮ ᱞᱟᱹᱭ ᱢᱮ᱾
ᱦᱮᱸ ᱱᱚᱛᱮ ᱨᱮ ᱧᱟᱢᱮᱫ ᱜᱮᱭᱟ ᱠᱚ ᱡᱚᱛᱚᱜ ᱜᱮ ᱜᱤᱫᱽᱨᱟᱹ ᱚᱞᱚᱜ ᱯᱟᱲᱦᱟᱜ ᱠᱚᱨᱮ ᱵᱳᱭ ᱠᱚ ᱠᱷᱟᱛᱟ ᱠᱚ ᱡᱚᱛᱚᱜᱮ ᱮᱢᱟ ᱠᱚ ᱠᱟᱱᱟ ᱾ ᱯᱚᱭᱥᱟ ᱠᱚ ᱚᱱᱟ ᱤᱞᱮᱵᱷᱮᱱ ᱫᱷᱟᱹᱵᱤᱡ ᱫᱚ ᱧᱟᱢ ᱫᱟᱠᱚ
ᱦᱩᱸ
ᱟᱨ ᱠᱚᱞᱮᱡᱽ ᱠᱚᱨᱮ ᱦᱚᱸ ᱱᱚᱜ ᱚᱭ ᱵᱷᱟᱜᱤ ᱱᱟᱢᱵᱟᱨ ᱠᱚ ᱧᱟᱢ ᱞᱮᱠ ᱮᱱᱠᱷᱟᱱ ᱫᱚ ᱛᱟᱦᱚᱞᱮ ᱮ ᱠᱚᱞᱟᱨᱥᱤᱯ ᱠᱚ ᱤᱭᱟᱹ ᱠᱚ ᱚᱱᱟ ᱠᱚ ᱠᱚ ᱮᱢᱚᱜ ᱠᱟᱱ ᱜᱮᱭᱟ ᱦᱮᱸ ᱦᱮᱸ ᱥᱠᱚᱞᱟᱨᱥᱤᱯ ᱵᱤᱵᱮᱠᱟᱱᱚᱱᱫᱚ ᱠᱚ ᱱᱚᱣᱟ ᱠᱚ ᱵᱷᱟᱹᱜᱤ ᱱᱟᱢᱵᱟᱨ ᱧᱟᱢ ᱞᱮᱠᱷᱟᱱ ᱛᱟᱦᱚᱞᱮ ᱯᱩᱭᱥᱟᱹ ᱫᱚ ᱠᱚᱢᱚᱜ ᱠᱟᱱ ᱜᱮᱭᱟ ᱥᱩᱵᱤᱫᱟ ᱫᱚᱭ ᱮᱢᱚᱜ ᱠᱟᱱ ᱜᱮᱭᱟ᱾ ᱱᱚᱛᱮ ᱦᱳ
ᱛᱚᱵᱮ ᱟᱨ ᱠᱟᱹᱴᱤᱡ ᱟᱢᱟᱜ ᱟᱢᱟᱜ ᱢᱤᱫᱴᱮᱱ ᱤᱭᱟᱹᱧ ᱠᱩᱞᱤ ᱞᱮᱢᱜᱮ ᱟ ᱛᱚ ᱥᱴᱟᱰᱤ ᱪᱟᱹᱞᱩᱜ ᱠᱟᱱᱟ᱾ ᱛᱚ ᱟᱢᱟᱜ
ᱦᱮᱸ
ᱛᱚ ᱟᱢ ᱢᱟᱱᱮ ᱟᱵᱚ ᱟᱵᱚ ᱦᱚᱲ ᱥᱚᱢᱟᱡᱽ ᱟᱵᱚ ᱥᱟᱱᱛᱟᱞ ᱥᱚᱢᱟᱡᱽ ᱪᱮᱫ ᱞᱮᱠᱟ ᱵᱷᱟᱵᱮᱢ ᱧᱮᱞ ᱮᱫᱟ ᱚᱱᱟ ᱠᱚ ᱥᱚᱵ ᱧᱮᱞ ᱜᱚᱴᱟ ᱠᱟᱛᱮᱜ ᱢᱟᱱᱮ ᱪᱮᱫ ᱞᱟᱭᱤᱱ ᱨᱮ ᱟᱵᱚ ᱦᱚᱲ ᱥᱚᱢᱟᱡᱽ ᱪᱟᱞᱟᱣ ᱠᱷᱟᱱ ᱜᱮ ᱪᱟᱞᱟᱣ ᱞᱮᱱᱠᱟᱱᱡ ᱢᱤᱫᱴᱮᱱ ᱵᱷᱟᱜᱤᱜᱼᱟ ᱚᱱᱟ ᱠᱚ ᱠᱤᱪᱷᱩ ᱠᱟᱹᱴᱤᱡ ᱞᱟᱹᱭ ᱢᱮᱥᱮ ᱢᱟᱱᱮ ᱟᱵᱚ ᱦᱚᱲ ᱥᱚᱢᱟᱡᱽ ᱡᱟᱦ.. ᱡᱟᱦᱟᱸ ᱞᱮᱠᱟᱢ ᱧᱮᱞ ᱮᱫᱟ ᱚᱱᱟ ᱦᱤᱥᱟᱹᱵ ᱛᱮ ᱢᱟ. ᱡᱷᱤ ᱞᱟᱭᱤᱱ ᱨᱮ ᱪᱟᱞᱟᱣ ᱞᱮᱱᱠᱷᱟᱱ ᱟᱵᱚ ᱦᱚᱲ ᱥᱚᱢᱟᱡᱽ ᱨᱮᱜᱮ ᱵᱷᱟᱜᱤ
ᱦᱚᱸ ᱞᱟᱭᱤᱱ ᱵᱚᱞᱛᱮ ᱫᱚ ᱦᱟᱸᱜ ᱤᱧ ᱫᱚ ᱱᱚᱣᱟᱜᱤᱧ ᱞᱟᱹᱭᱟ ᱡᱮ ᱟᱵᱚ ᱟᱹᱛᱩ ᱴᱚᱞᱟ ᱠᱚᱨᱮ ᱫᱚ ᱦᱟᱸᱜ ᱱᱚᱣᱟ ᱜᱮ ᱚᱵᱷᱟᱣ ᱠᱚᱫᱚ ᱧᱮᱞᱚᱜ ᱛᱟᱵᱚᱱᱟ ᱚᱞᱚᱜ ᱯᱟᱲᱦᱟᱜ ᱚᱞᱚᱜ ᱯᱟᱲᱦᱟᱣ ᱛᱮᱜᱮ ᱵᱚ ᱚᱵᱷᱟᱯᱚᱜ-ᱟ ᱥᱤᱠᱨᱮᱴ ᱱᱤᱭᱟᱹᱜᱮ ᱠᱟᱹᱴᱤᱡ ᱵᱚ ᱠᱚᱢ ᱠᱚᱭᱟ ᱟᱛ ᱴᱚᱞᱟᱮᱱ ᱨᱮᱱ ᱫᱚ ᱡᱮᱢᱚᱱ ᱟ ᱟᱛᱳ ᱴᱚᱞᱟᱮ ᱦᱟᱺᱰᱤ ᱯᱟᱹᱨᱣᱨᱟᱹ ᱠᱚ ᱵᱤᱥᱤ ᱧᱮᱞᱚᱜ ᱜᱮᱭᱟ ᱯᱟᱛᱟ ᱡᱟᱛᱟ ᱦᱟᱺᱰᱤ ᱯᱟᱹᱨᱣᱟᱹ ᱠᱚ ᱫᱚᱢᱮ ᱠᱚ ᱤᱫᱤ ᱜᱮᱭᱟ᱾ ᱟᱨ ᱚᱱᱟ ᱠᱚ ᱟᱹᱠᱷᱨᱤᱧ ᱵᱟᱲᱟ ᱦᱩᱭᱩᱜ ᱜᱮᱭᱟ ᱟᱫᱚ ᱤᱧ ᱫᱚ ᱱᱚᱣᱟᱧ ᱢᱚᱱᱮᱭᱟ ᱦᱟᱺᱰᱤ ᱯᱟᱹᱨᱣᱟᱹ ᱠᱚᱫᱚ ᱩᱱᱟᱹᱜ ᱟᱹᱠᱷᱨᱤᱧ ᱠᱚᱫᱚ ᱵᱟᱝ ᱠᱚᱛᱮᱫ ᱱᱚᱣᱟ ᱛᱚ ᱵᱚᱸᱜᱟ ᱡᱤᱱᱤᱥ ᱠᱟᱱᱟ ᱵᱚᱸᱜᱟ ᱨᱮᱜᱮ ᱠᱚ ᱞᱟᱜᱟᱣ ᱞᱮᱠᱷᱟᱱ ᱜᱟᱱᱚᱜᱼᱟ ᱡᱮ ᱯᱟᱛᱟ- ᱪᱷᱟᱛᱟ ᱟᱠᱷᱨᱤᱧ ᱠᱚᱫᱚ ᱵᱟᱝ ᱦᱩᱭᱩᱜᱼᱟ᱾ ᱱᱚᱣᱟ ᱠᱚᱫᱚ ᱡᱮᱢᱚᱱ ᱩᱻ ᱚᱲᱟᱜ ᱨᱮ ᱠᱩᱲᱤ ᱜᱤᱫᱽᱨᱟᱹ ᱠᱤ ᱵᱟᱝ ᱠᱚᱲᱟ ᱜᱤᱫᱽᱨᱟᱹ ᱱᱚᱜᱼᱚᱭ ᱠᱚ ᱛᱟᱦᱮᱱ ᱠᱟᱱᱟ᱾ ᱛᱟᱨᱯᱚᱨ ᱯᱨᱳᱜᱟᱨᱢ ᱢᱮᱱᱛᱮ ᱦᱩᱭᱩᱜ ᱠᱟᱱᱟ᱾ ᱟᱫᱚ ᱤᱧ ᱫᱚ ᱱᱚᱣᱟ ᱫᱚᱩᱧ ᱞᱟᱹᱭᱟ ᱟᱭᱳ ᱵᱟᱵᱟ-ᱟᱜ ᱜᱮ ᱠᱤᱪᱷᱩ ᱵᱟᱹᱲᱤᱡ ᱫᱚ ᱛᱟᱦᱮᱱᱟ ᱢᱤᱫᱴᱟᱝ ᱠᱩᱲᱤ ᱜᱤᱫᱽᱨᱟᱹ ᱥᱮ ᱠᱚᱲᱟ ᱜᱤᱫᱽᱨᱟᱹ ᱯᱨᱳᱜᱨᱟᱢ ᱮᱱᱛᱮ ᱫᱟᱲᱟᱱᱟᱭ ᱛᱟᱦᱚᱞᱮ ᱢᱟᱱᱟᱣ ᱞᱮᱠᱷᱟᱱ ᱫᱚ ᱜᱟᱱᱚᱜᱼᱟ ᱡᱮ ᱵᱟᱹᱵᱩ ᱯᱨᱳᱜᱨᱟᱢ ᱟᱞᱚᱢ ᱪᱟᱞᱟᱜᱼᱟ ᱥᱮ ᱟᱞᱚᱢ ᱫᱟᱲᱟᱱᱟ ᱚᱞᱚᱜ ᱠᱟᱹᱴᱤᱡ ᱧᱮᱞᱟᱜ ᱢᱮ ᱚᱞᱚᱜ ᱯᱟᱲᱦᱟᱣ ᱦᱩᱭᱩᱜ ᱠᱟᱱᱟ ᱡᱮ ᱥᱤᱠᱷᱱᱟᱹᱛ ᱠᱚᱛᱮ ᱵᱚ ᱠᱚᱢ ᱠᱟᱱᱟ ᱟᱹᱛᱳ ᱴᱚᱞᱟᱨᱮ ᱵᱟᱝ ᱧᱮᱞᱚᱜ ᱠᱟᱱᱟ ᱚᱱᱠᱟ ᱟᱨ ᱚᱱᱠᱟ ᱥᱤᱠᱷᱱᱟᱹᱛ ᱦᱚᱨ ᱠᱚ